ᱦᱩᱸ, ᱦᱮᱞᱳ᱾
ᱦᱳᱭ, ᱡᱚᱦᱟᱨ ᱡᱚᱦᱟᱨ ᱟᱸᱡᱚᱢᱚᱜ ᱠᱟᱱᱟ ᱯᱮ?
ᱦᱮᱸ, ᱡᱚᱦᱟᱨ ᱜᱮ ᱜᱚᱝᱠᱮ᱾
ᱨᱚᱲ ᱟᱸᱡᱚᱢᱚᱜ ᱠᱟᱱᱟ ᱛᱚ ᱠᱞᱤᱭᱟᱨ ᱜᱮ?
ᱦᱚᱸ, ᱟᱸᱡᱚᱢᱚᱜ ᱠᱟᱱ ᱜᱮᱭᱟ᱾
ᱚ, ᱛᱟᱦᱞᱮ ᱢᱟᱞ ᱦᱳᱭ ᱦᱳᱭ ᱢᱚᱡᱽ ᱵᱟᱲᱟ ᱜᱮ, ᱱᱟᱯᱟᱭ ᱜᱮ ᱢᱮᱱᱟᱜ ᱞᱤᱧᱟᱹ᱾
ᱴᱷᱤᱠ ᱱᱟᱯᱟᱭ ᱜᱮᱛᱚ ᱟᱵᱚ ᱫᱚᱵᱚᱱ ᱠᱷᱚᱡᱚᱜᱼᱟ᱾
ᱦᱳᱭ᱾ ᱛᱟᱦᱞᱮ ᱢᱟ ᱡᱟᱦᱟᱱᱟᱜ ᱠᱚ ᱢᱮᱱ ᱵᱮᱱ᱾
ᱜᱚᱝᱠᱮ ᱟᱹᱞᱤᱧ ᱢᱤᱫᱴᱤᱡ ᱥᱮᱫᱟᱭ ᱡᱟᱢᱟᱱᱟ ᱨᱮᱞᱤᱧ ᱪᱟᱞᱟᱣ ᱞᱮᱱ ᱜᱮ᱾ ᱦᱩᱸ
ᱦᱮᱸ, ᱢᱮᱱ ᱵᱮᱱ᱾
ᱟᱵᱮᱱ ᱴᱷᱮᱱ ᱟᱨ ᱪᱮᱫ ᱠᱩᱠᱞᱤ ᱞᱮᱠᱟ ᱞᱤᱧ ᱫᱚᱦᱚᱭ ᱫᱟ᱾ ᱜᱚᱝᱠᱮ ᱛᱟᱦᱞᱮ ᱱᱚᱣᱟ ᱡᱟᱦᱟᱸ ᱯᱷᱳᱱ ᱠᱚ ᱵᱟᱨᱮ ᱛᱮᱜᱮ ᱟᱨ ᱪᱮᱫ ᱠᱟᱹᱴᱤᱡ ᱞᱤᱧ ᱨᱚᱯᱚᱲᱟ ᱟᱵᱮᱱ ᱥᱟᱞᱟᱜ᱾
ᱦᱮᱸ
ᱥᱮᱫᱟᱭ ᱢᱟᱛᱚ ᱦᱮᱸ ᱡᱚᱛᱚ ᱨᱚᱠᱚᱢᱟᱜ ᱯᱷᱳᱱ ᱱᱤᱭᱮ ᱜᱮ ᱱᱟᱦᱟᱜ ᱞᱤᱧ ᱜᱟᱞᱚᱪ ᱪᱚ ᱵᱮᱱᱟ ᱟᱨ ᱪᱮᱫ᱾
ᱦᱳᱭ᱾
ᱦᱮᱸ ᱥᱮᱫᱟᱭ ᱢᱟᱛᱚ ᱨᱟᱴᱟᱜ ᱯᱟᱴᱟᱜ ᱥᱮ ᱢᱮᱱᱫᱚ ᱠᱤᱯᱮᱴ ᱯᱷᱳᱱ ᱵᱚᱱ ᱢᱮᱛᱟ ᱦᱟᱜ ᱠᱟᱱᱟ᱾ ᱚᱱᱟ ᱠᱚ ᱛᱟᱦᱮᱸ ᱠᱟᱛᱮᱫ ᱡᱟᱦᱟᱸ ᱫᱚ ᱥᱮ ᱪᱤᱯᱥ᱾ ᱫᱚᱠᱟᱱ ᱚᱲᱟᱜ ᱠᱚᱢᱯᱩᱴᱟᱨ ᱨᱮ ᱰᱟᱣᱩᱱᱞᱳᱰ ᱦᱚᱪᱚ ᱠᱟᱛᱮᱫ ᱡᱮᱠᱳᱱᱳ ᱡᱟᱦᱟᱱᱟᱜ ᱵᱷᱤᱰᱤᱭᱳ ᱜᱮᱵᱚᱱ ᱧᱮᱞᱮᱫ ᱛᱟᱦᱮᱱᱟ, ᱦᱮᱸ᱾ ᱛᱟᱨᱯᱚᱨ ᱦᱩᱭᱩᱜ ᱠᱟᱱᱟ ᱟᱨᱚ ᱢᱤᱫᱴᱤᱡ ᱡᱤᱱᱤᱥ ᱚᱱᱟ ᱛᱟᱞᱟᱨᱮ ᱢᱮ ᱟᱹᱰᱤ ᱱᱟᱯᱟᱭ ᱡᱤᱱᱤᱥ ᱚᱱᱟ ᱦᱚᱸ ᱢᱤᱫᱴᱟᱱ ᱛᱟᱦᱮᱸ ᱞᱮᱱᱟ ᱥᱮᱭ ᱡᱟᱦᱟᱸ ᱫᱚ ᱵᱟᱨᱚ ᱴᱟᱠᱟ ᱥᱮ ᱛᱮᱨᱚ ᱴᱟᱠᱟ ᱛᱮ ᱢᱤᱫᱴᱤᱡ ᱴᱚᱯᱟᱯ ᱯᱮᱡᱽ ᱟᱹᱜᱩ ᱠᱟᱛᱮᱫ᱾ ᱚᱱᱟ ᱪᱮᱦᱨᱟ ᱥᱟᱺᱦᱤᱡ ᱜᱷᱟᱥᱟᱣ ᱢᱟᱡᱟᱣ ᱠᱟᱛᱮᱫ ᱵᱚᱱ ᱴᱚᱯᱟᱯᱮᱫ ᱛᱟᱦᱮᱱᱟ, ᱚᱱᱮ ᱚᱱᱟ ᱠᱚ ᱪᱤᱠᱟᱹ ᱠᱟ ᱛᱮᱫ ᱢᱟᱱᱮ ᱟᱫ ᱤᱫᱤᱭᱮᱱᱟ ᱚᱱᱮ ᱚᱱᱟ ᱜᱚᱞᱯᱷᱚ ᱠᱟᱹᱴᱤᱡ ᱟᱹᱞᱤᱧ ᱟᱵᱮᱱ ᱴᱷᱮᱱ ᱟᱸᱡᱚᱢ ᱥᱟᱱᱟᱭᱮᱫ ᱞᱤᱧᱟᱹ᱾
ᱴᱷᱤᱠ, ᱟᱹᱰᱤ ᱡᱩᱛ ᱠᱩᱠᱞᱤ ᱢᱟᱵᱮᱱ ᱫᱚᱦᱚ ᱠᱮᱼᱟ᱾ ᱢᱮᱱᱠᱷᱟᱱ᱾ ᱡᱟᱦᱟᱸ ᱛᱤᱱᱟᱹᱜ ᱞᱤᱧ ᱠᱚᱨᱟᱣ ᱟᱹᱜᱩ ᱠᱟᱫ ᱥᱮ ᱧᱮᱞ ᱟᱹᱜᱩ ᱠᱟᱜ ᱞᱮᱭᱟ᱾ ᱚᱱᱟ ᱠᱚᱜᱮ ᱠᱟᱹᱴᱤᱡ ᱞᱤᱧ ᱞᱟᱹᱭ ᱯᱟᱥᱱᱟᱣ ᱟᱵᱮᱱ ᱠᱟᱱᱟ᱾
ᱦᱮᱸ᱾
ᱡᱟᱦᱟᱸ ᱫᱚ ᱱᱚᱜᱼᱚ ᱱᱚᱣᱟ ᱞᱤᱱ ᱵᱟᱸᱫᱟ ᱯᱷᱳᱱ᱾ ᱱᱚᱣᱟ ᱫᱚ ᱢᱟᱱᱮ ᱦᱩᱭ ᱛᱮᱦᱮᱧ ᱠᱷᱚᱭ ᱢᱚᱛᱟᱢᱩᱛᱤ ᱯᱚᱸᱫᱽᱨᱚ ᱥᱳᱞᱞᱳ ᱵᱚᱪᱷᱚᱨ ᱢᱟᱲᱟᱝ ᱨᱮᱱᱟᱜ ᱜᱚᱞᱯᱷᱚ ᱠᱟᱱᱟ, ᱩᱱ ᱚᱠ ᱛᱚ ᱱᱚᱜᱼᱚ ᱱᱚᱣᱟ ᱯᱷᱤᱞᱤᱢ ᱠᱚ ᱥᱮ ᱡᱟᱦᱟᱸ ᱱᱚᱜᱼᱚ ᱱᱚᱣᱟ ᱰᱟᱨᱢᱟ ᱠᱚ ᱱᱚᱣᱟ ᱠᱚᱫᱚ ᱟᱹᱰᱤ ᱪᱚᱞᱛᱤ ᱛᱟᱦᱮᱸᱜ
ᱦᱩᱸ᱾
ᱱᱚᱣᱟ ᱠᱚᱫᱚ ᱱᱚᱣᱟ ᱠᱚ ᱧᱮᱞ ᱞᱟᱹᱜᱤᱫ ᱛᱮ ᱡᱟᱦᱟᱸ ᱪᱤᱯᱥ ᱵᱚᱱ ᱢᱮᱛᱟᱜ ᱠᱟᱱ ᱫᱚ᱾ ᱱᱚᱣᱟ ᱨᱮ ᱰᱟᱣᱩᱱᱞᱳᱰ ᱞᱟᱜᱟᱣ ᱦᱚᱪᱚᱭ ᱦᱩᱭᱩᱜ ᱠᱟᱱ ᱛᱟᱦᱮᱸᱱᱟ᱾
ᱦᱩᱸ᱾
ᱮᱱᱠᱷᱟᱱ ᱟᱵᱚ ᱢᱟ ᱟᱛᱳ ᱫᱤᱥᱚᱢ ᱦᱚᱲ, ᱱᱚᱣᱟ ᱛᱩᱵᱤᱫᱟ ᱫᱚ ᱚᱱᱟ ᱪᱤᱯᱥ ᱨᱮ ᱰᱟᱣᱩᱱᱞᱳᱰ ᱞᱟᱹᱜᱤᱫ ᱚᱱᱟ ᱵᱟᱡᱟᱨ ᱥᱮᱱ ᱥᱮᱱᱚᱜ ᱞᱟᱜᱟᱣ ᱦᱩᱭᱩᱜ ᱠᱟᱱ ᱛᱟᱦᱮᱱᱟ᱾ ᱵᱟᱡᱟᱨ ᱨᱮ ᱥᱮᱱ ᱠᱟᱛᱮᱫ ᱡᱟᱦᱟᱸ ᱰᱟᱨᱢᱟ ᱥᱮ ᱯᱷᱤᱞᱤᱢ ᱵᱚᱱ ᱰᱟᱣᱩᱱᱞᱳᱰ ᱫᱚ᱾
ᱦᱩᱸ᱾
ᱟᱫᱚ ᱠᱚᱢᱯᱤᱭᱩᱴᱟᱨ ᱵᱟᱞᱟ ᱴᱷᱮᱱ ᱠᱷᱚᱱ ᱵᱚᱱ ᱰᱟᱣᱩᱱ ᱟᱹᱜᱩ ᱦᱚᱪᱚᱭᱮᱫ ᱰᱟᱣᱩᱱᱞᱳᱰ ᱟᱹᱜᱩ ᱦᱚᱪᱚᱭᱮᱫ ᱛᱟᱦᱮᱸᱱᱟ᱾ ᱥᱟᱶ ᱥᱟᱶᱛᱮ ᱚᱱᱟᱜᱮ ᱦᱮᱡ ᱠᱟᱛᱮᱜ ᱵᱚᱱ ᱧᱮᱞᱮᱫ ᱛᱮᱦᱮᱱᱟ, ᱢᱤᱜ ᱴᱮᱱ ᱜᱟᱭᱟᱱ ᱜᱮ ᱵᱟᱨᱯᱮ ᱫᱷᱟᱣ, ᱯᱮ ᱯᱩᱱ ᱫᱷᱟᱣ ᱜᱟᱛᱮ ᱠᱚ ᱥᱟᱶᱛᱮ ᱚᱲᱟᱜ ᱦᱚᱲ ᱥᱟᱶᱛᱮ, ᱡᱚᱛᱚ ᱠᱚ ᱫᱩᱲᱩᱵ ᱢᱮᱫ ᱠᱟᱛᱮᱫ ᱪᱮᱦᱨᱟ ᱥᱟᱺᱦᱤᱡ ᱵᱚᱱ ᱧᱮᱞᱮᱫ ᱛᱟᱦᱮᱱᱟ᱾
ᱦᱩᱸ᱾
ᱟᱫᱚ ᱚᱱᱠᱟ ᱠᱟᱛᱮᱫ ᱡᱟᱦᱟᱸ ᱚᱱᱟ ᱴᱚᱯᱟᱯ ᱠᱟᱛᱷᱟ ᱵᱮᱱ ᱞᱟᱹᱭ ᱠᱮᱫ᱾
ᱦᱩᱸ᱾
ᱴᱚᱯᱟᱯ ᱦᱚᱸ ᱱᱮᱛᱟᱨ ᱞᱮᱠᱟ ᱫᱚ ᱡᱟᱦᱟᱸ ᱢᱤᱫ ᱚᱱᱟ ᱢᱟᱥᱮ ᱨᱮ ᱨᱤᱪᱟᱨᱡᱽ ᱚᱱᱠᱟᱱ ᱤᱭᱟᱹ ᱫᱚ ᱵᱟᱝ ᱛᱟᱦᱮᱸ ᱠᱟᱱᱟ ᱥᱤᱥᱴᱮᱢ ᱫᱚ᱾ ᱯᱟᱹᱦᱤᱞ ᱫᱚ ᱚᱱᱮ ᱫᱚᱥ ᱴᱟᱠᱟ ᱥᱮ ᱵᱟᱨᱚ ᱴᱟᱠᱟ ᱨᱮᱱᱟᱜ ᱚᱱᱟ ᱴᱚᱯᱟᱯ ᱩᱱ ᱠᱤᱨᱤᱧ ᱟᱹᱜᱩᱭᱮᱜ ᱛᱟᱦᱮᱱᱟ᱾ ᱡᱟᱦᱟᱭ ᱥᱟᱺᱜᱤᱧ ᱫᱟᱯᱨᱟᱢ ᱠᱚᱨᱮᱱ ᱡᱟᱦᱟᱸᱭ ᱯᱮᱲᱟ ᱯᱟᱹᱣᱟᱹ ᱠᱚ ᱢᱮᱱᱟᱜ ᱠᱚᱛᱟ ᱵᱚᱱ ᱫᱚ ᱩᱱᱠᱩ ᱠᱚ ᱥᱟᱞᱟᱜ ᱜᱟᱯᱟᱞ ᱢᱟᱨᱟᱨᱟᱣ, ᱥᱮ ᱵᱩᱜᱤ ᱵᱟᱹᱲᱤᱡ ᱨᱚᱯᱚᱲ ᱠᱚ
ᱦᱮᱸ
ᱚᱱᱟ ᱜᱟᱥᱟᱣ ᱢᱟᱡᱟᱣ ᱠᱟᱛᱮ ᱢᱤᱫ ᱴᱟᱹᱱ ᱱᱟᱢᱵᱟᱨ ᱥᱮ ᱢᱤᱫᱴᱤᱡ ᱥᱚᱝᱠᱷᱟ ᱚᱰᱳᱠᱚᱜ ᱠᱟᱱ ᱛᱟᱦᱮᱸᱱᱟ ᱚᱱᱟ ᱠᱩᱯᱚᱱ ᱨᱮ
ᱦᱮᱸ
ᱚᱱᱟ ᱜᱮ ᱴᱤᱯᱟᱹᱣ ᱵᱟᱲᱟ ᱠᱟᱛᱮᱫ ᱵᱚᱱ ᱰᱟᱭᱮᱹᱞᱮᱫ ᱛᱟᱦᱮᱸᱱᱟ ᱾ ᱰᱟᱭᱮᱞ ᱠᱟᱛᱮᱫ ᱠᱚᱞ ᱠᱟᱛᱮᱫ ᱚᱱᱟ ᱫᱚ ᱵᱩᱡᱩᱜ ᱠᱟᱱ ᱛᱟᱦᱮᱱᱟ ᱡᱮ ᱛᱤᱱᱟᱹᱜ ᱯᱚᱭᱥᱟ ᱵᱚᱞᱚᱜ ᱠᱟᱱᱟ ᱾ ᱥᱮ ᱵᱟᱝ ᱵᱚᱞᱚᱜ ᱠᱟᱱᱟ ᱢᱮᱥᱮᱡᱽ ᱦᱤᱡᱩᱜᱼᱟ ᱾ ᱢᱮᱥᱮᱡᱽ ᱦᱮᱡ ᱞᱮᱱᱠᱷᱟᱡ ᱜᱮᱵᱚᱱ ᱵᱩᱡ ᱫᱟᱲᱮᱭᱟᱜᱼᱟ ᱡᱮ ᱵᱟᱝᱢᱟ ᱨᱤᱪᱟᱡᱽ ᱥᱮ ᱴᱚᱯᱟᱯ ᱫᱚᱭ ᱠᱟᱹᱢᱤᱭ ᱠᱟᱫᱟ ᱢᱟᱱᱮ ᱦᱚᱲ ᱥᱟᱞᱟᱜ ᱜᱚᱞᱯᱷᱚ ᱵᱚᱱ ᱜᱟᱱᱟ ᱾
ᱦᱩᱸ
ᱚᱱᱠᱟ ᱠᱟᱛᱮᱫ ᱜᱮ ᱚᱱᱟ ᱫᱚᱻ ᱱᱮᱛᱟᱨ ᱞᱮᱠᱟ ᱛᱚᱡ ᱡᱟᱦᱟᱸ ᱛᱤᱱᱟᱹᱜ ᱜᱷᱟᱹᱲᱤᱡ ᱪᱮᱻᱢ ᱢᱚᱱᱮᱭᱟ ᱚᱱᱠᱟ ᱫᱚ ᱜᱚᱞᱯᱷᱚ ᱫᱚ ᱵᱟᱭ ᱜᱟᱱᱚᱜ ᱠᱟᱱ ᱛᱟᱦᱮᱱᱟ ᱚᱱᱟ ᱢᱤᱫᱴᱤᱡ ᱞᱤᱢᱤᱴ ᱛᱟᱦᱮᱸᱜ ᱠᱟᱱᱟ ᱾ ᱢᱤᱱᱤᱴ ᱨᱮ ᱢᱤᱫ ᱴᱟᱠᱟ ᱥᱮ ᱰᱮᱴ ᱴᱟᱠᱟ ᱚᱱᱠᱟ ᱜᱮᱫᱚᱜ ᱠᱟᱱ ᱛᱟᱦᱮᱸᱱᱟ᱾ ᱟᱫᱚ ᱱᱮᱛᱟᱨ ᱞᱮᱠᱟᱫᱚ ᱡᱮᱻ ᱡᱟᱯᱤᱫ ᱛᱩᱞᱩᱡ ᱦᱚᱸ ᱯᱷᱳᱱ ᱥᱮᱻ ᱯᱷᱳᱱᱻ ᱨᱤᱥᱤᱵᱷ ᱨᱮ ᱛᱟᱦᱮᱸᱱ ᱛᱮᱦᱚᱸ ᱡᱟᱦᱟᱱᱟᱜ ᱵᱚᱱ ᱠᱟᱹᱢᱤᱭᱮᱫᱼᱟ ᱚᱱᱠᱟ ᱫᱚ ᱵᱟᱭ ᱜᱟᱱᱚᱜ ᱠᱟᱱ ᱛᱟᱦᱮᱸᱱᱟ ᱡᱟᱦᱟᱸ ᱟᱹᱰᱤ ᱫᱚᱨᱠᱟᱨᱤ ᱡᱤᱱᱤᱥ ᱟᱹᱰᱤ ᱫᱩᱠ-ᱥᱩᱠ ᱨᱮᱱᱟᱜ ᱟᱹᱰᱤ ᱥᱚᱴ ᱢᱟᱪᱷᱟ ᱛᱮ ᱵᱚᱱ ᱞᱟᱹᱭᱮᱫ ᱛᱟᱦᱮᱸᱱᱟ ᱾
ᱚᱱᱠᱟ ᱜᱮ ᱠᱚᱨᱟᱣ ᱵᱟᱲᱟᱭ ᱦᱩᱭᱩᱜ ᱠᱟᱱ ᱛᱟᱦᱮᱸᱱᱟ ᱾
ᱦᱮᱸ
ᱯᱚᱨᱮ ᱜᱚᱝᱠᱮ ᱟᱹᱞᱤᱧ ᱟᱵᱮᱱ ᱴᱷᱮᱱ ᱢᱤᱫᱴᱤᱡ ᱠᱩᱠᱞᱤ ᱞᱤᱧ ᱫᱚᱦᱚᱭᱮᱫᱼᱟ ᱾ ᱟᱵᱮᱱ ᱱᱚᱣᱟ ᱠᱚᱻᱫ ᱛᱤᱱᱟᱹᱜ ᱜᱟᱱ ᱵᱮᱱ ᱧᱮᱞ ᱟᱜᱩ ᱠᱟᱫᱟ ᱠᱟᱹᱴᱤᱡ ᱟᱵᱮᱱᱟᱜ ᱢᱚᱪᱟᱹᱛ ᱛᱮᱦᱚᱸ ᱟᱸᱡᱚᱢ ᱥᱟᱱᱟᱭᱮᱫ ᱞᱤᱧᱟᱹ ᱾
ᱟᱹᱞᱤᱧ ᱫᱚ ᱪᱤᱯᱥ ᱫᱚ ᱢᱚᱴᱟᱢᱩᱴᱤ ᱟᱹᱞᱤᱧ ᱫᱚᱞᱤᱧ ᱤᱭᱩᱡᱽ ᱠᱟᱫ ᱜᱮᱭᱟ ᱵᱟᱝ ᱢᱮᱱᱛᱮ ᱫᱚ ᱵᱟᱝ ᱠᱟᱱᱟ ᱾ ᱛᱚᱵᱮ ᱱᱚᱜᱼᱚ ᱱᱟ ᱴᱚᱯᱟᱯ ᱡᱟᱦᱟᱸ ᱨᱚᱲᱮᱱ ᱴᱚᱯᱟᱯ ᱫᱚ ᱱᱟᱦᱟᱜ ᱟᱹᱞᱤᱧ ᱫᱚ ᱵᱟᱝᱞᱤᱧ ᱴᱚᱯᱟᱯ ᱵᱟᱲᱟᱣ ᱠᱟᱫᱟ ᱾
ᱟᱪᱪᱷᱟ ᱟᱪᱪᱷᱟ,
ᱚᱱᱟ ᱤᱪᱪᱟᱹᱛᱮ ᱚᱱᱟ ᱫᱚ ᱩᱱᱟᱹᱜ ᱮᱠᱴᱟ ᱵᱟᱲᱟᱭ ᱵᱟᱹᱱᱩᱜᱼᱟ ᱛᱚᱵᱮ ᱪᱤᱯᱥ ᱱᱤᱭᱮ ᱫᱚ ᱢᱚᱴᱟᱢᱩᱴᱤ ᱵᱟᱰᱟᱭ ᱛᱟᱦᱮᱸ ᱠᱟᱱᱟ
ᱦᱚᱭ
ᱦᱩᱸ ᱫᱚᱠᱟᱱ ᱪᱟᱞᱟᱣ ᱠᱟᱛ ᱛᱮ ᱰᱟᱣᱩᱱᱞᱳᱰ ᱦᱚᱪᱚ ᱠᱟᱛᱮᱫ ᱪᱮᱦᱨᱟ ᱥᱟᱺᱦᱤᱡ ᱟᱵᱮᱱ ᱵᱮᱱ ᱞᱟᱹᱭ ᱠᱮᱫ ᱞᱮᱠᱟ ᱚᱞ ᱯᱷᱮᱹᱢᱮᱹᱞᱤ ᱢᱟᱱᱮ ᱚᱞ ᱚᱲᱟᱜ ᱦᱚᱲ ᱟᱛᱮᱫ ᱧᱮᱞ ᱦᱩᱭᱩᱜ ᱠᱟᱱ ᱛᱟᱦᱮᱱᱟ ᱟᱨ ᱚᱱᱮ ᱟᱵᱮᱱ ᱞᱟᱹᱭ ᱞᱮᱠᱟ ᱢᱤᱫᱴᱤᱡ ᱯᱷᱤᱞᱤᱢ ᱜᱮ ᱢᱚᱴᱟᱢᱩᱴᱤ ᱢᱚᱬᱮ ᱛᱩᱨᱩᱭ ᱫᱷᱟᱣ, ᱧᱮᱞ ᱦᱩᱭᱩᱜ ᱠᱟᱱ ᱛᱟᱦᱮᱸᱱᱟ ᱾
ᱟᱸᱪᱷᱟ
ᱛᱟᱦᱞᱮ ᱜᱚᱢᱠᱮ ᱱᱮᱛᱟᱨᱟᱜ ᱱᱚᱣᱟ ᱟᱹᱰᱤᱜᱮ ᱥᱩᱡᱳᱜᱽ ᱥᱩᱵᱤᱫᱷᱟ ᱵᱚᱱ ᱧᱟᱢ ᱟᱠᱟᱜᱼᱟ ᱾ ᱱᱚᱣᱟᱨᱮ ᱟᱵᱮᱱ ᱡᱟᱦᱟᱱᱟᱜ ᱢᱤᱫᱴᱮᱱ ᱟᱨ ᱪᱮᱫ ᱵᱮᱥ ᱥᱮ ᱵᱟᱹᱲᱤᱡ ᱚᱱᱟ ᱟᱨ ᱞᱟᱹᱭᱟᱜ ᱵᱮᱱ
ᱟᱹᱰᱤ ᱡᱚᱛᱷᱟᱛ ᱠᱟ-ᱠᱟᱛᱷᱟ ᱜᱚᱝᱠᱮ ᱵᱮᱱ ᱞᱟᱹᱭ ᱠᱮᱫᱟ ᱾ ᱱᱮᱛᱟᱨ ᱢᱟᱵᱮ ᱡᱚᱛᱚ ᱦᱚᱲ ᱵᱚᱱ ᱵᱟᱲᱟᱭᱟ ᱡᱮ ᱛᱷᱤᱨᱤ ᱡᱤ ᱠᱷᱚᱱ ᱯᱷᱳᱨ ᱡᱤ ᱮᱱᱟ ᱯᱷᱳᱨ ᱡᱤ ᱠᱷᱚᱱ ᱯᱷᱟᱭᱤᱵᱷ ᱡᱤ ᱮᱱᱟ
ᱦᱩᱸ
ᱱᱚᱝᱠᱟᱻ ᱵᱮᱱ ᱧᱮᱞ ᱞᱮᱠᱷᱟᱱ ᱫᱚ ᱱᱚᱣᱟ ᱨᱮᱱᱟᱜᱻ ᱢᱤᱫᱴᱤᱡ ᱵᱟᱲᱤᱡ ᱚᱨᱥᱚᱝ ᱦᱚᱸᱻ ᱢᱮᱱᱟᱜᱼᱟ᱾ ᱟᱨ ᱵᱷᱟᱹᱜᱤ ᱚᱨᱥᱚᱝ ᱦᱚᱸ ᱟᱹᱰᱤ ᱜᱟᱱ ᱜᱮ ᱢᱤᱱᱟᱜᱼᱟ ᱾ ᱟᱫᱚ ᱚᱱᱟᱜᱮ ᱠᱟᱛᱼᱼ ᱴᱤᱡ ᱵᱟᱨᱯᱮ ᱠᱟᱛᱷᱟᱻ ᱞᱤᱧ ᱞᱟᱹᱭᱟᱜ ᱠᱟᱱᱟ ᱵᱷᱟᱹᱜᱤ ᱚᱨᱥᱼᱼ ᱛᱩᱝ ᱫᱚ ᱢᱮᱱᱛᱮ ᱛᱚ ᱡᱟᱦᱟᱸ ᱟᱵᱚ ᱯᱟᱦᱤᱞ ᱫᱚᱼᱼ ᱡᱟᱦᱟᱸ ᱱᱟᱜ ᱡᱤᱱᱤᱥ ᱜᱮ ᱦᱚᱭᱛᱚ ᱱᱚᱜ-ᱚᱭ ᱦᱚᱭ ᱫᱟᱜ ᱡᱟᱹᱲᱤ ᱥᱮ ᱚᱱᱠᱟ ᱱᱟᱜᱼᱼ ᱟᱸ ᱨᱤᱯᱳᱴ ᱠᱚ ᱠᱷᱚᱵᱚᱨ ᱠᱚ ᱢᱟᱱᱮ ᱵᱟᱵᱚᱱ ᱧᱟᱢᱮᱜ ᱛᱟᱦᱮᱱᱟ ᱱᱤᱛᱚᱜ ᱫᱚ ᱯᱷᱳᱱ ᱦᱮᱡ ᱟᱠᱟᱱᱼᱼ ᱛᱮ ᱥᱚᱸᱜᱮ ᱥᱚᱝ ᱵᱚᱱ ᱵᱩᱡᱷᱟᱹᱣ ᱫᱟᱲᱮᱭᱟᱜ ᱠᱟᱱᱟ ᱜᱟᱯᱟ ᱫᱟᱜ ᱦᱤᱡᱩᱜ-ᱟ ᱥᱮ ᱵᱟᱝ ᱦᱤᱡᱩᱜᱼᱼ ᱡᱩᱜ-ᱟ ᱚᱠᱟ ᱦᱤᱞᱳᱜᱼᱼ ᱤᱭᱟᱹ ᱱᱚᱣᱟ ᱦᱚᱭ ᱦᱤᱸᱥᱤᱫ ᱢᱟᱱᱮ ᱵᱮᱥ ᱛᱟᱦᱮᱱᱟ ᱵᱟᱝ ᱵᱮᱥ ᱛᱟᱦᱮᱱᱟ᱾ ᱚᱱᱟ ᱦᱤᱥᱟᱹᱵᱽ ᱡᱟᱦᱟᱸ ᱥᱮᱡ ᱪᱟᱞᱟᱜ ᱠᱚ ᱨᱮᱱᱟᱜ ᱥᱤᱫᱽᱫᱷᱟᱱᱛᱚ ᱠᱚᱵᱚᱱ ᱦᱟᱛᱟᱣ ᱫᱟᱲᱮᱭᱟᱜ-ᱟ᱾ ᱯᱚᱨ ᱡᱟᱦᱟᱸ ᱱᱚᱜ-ᱚᱸᱭᱼᱼ ᱟᱵᱚ ᱥᱤᱠᱷᱱᱟᱹᱛᱚᱜ ᱵᱷᱟᱠᱷᱨᱟ ᱛᱮᱦᱚᱸ ᱟᱹᱰᱤᱜᱟᱱ ᱥᱳᱨᱥ ᱦᱮᱡ ᱠᱟᱱᱟ᱾ ᱡᱮ ᱱᱚᱣᱟ ᱯᱷᱳᱱ ᱛᱮᱦᱚᱸ ᱵᱚᱦᱩᱛ ᱠᱤᱪᱷᱩ ᱥᱤᱠᱷᱱᱟᱹᱛ ᱨᱮᱱᱟᱜ ᱢᱮᱱᱟᱜ-ᱟ᱾ ᱡᱮᱢᱚᱱ ᱡᱟᱦᱟᱸᱱᱟᱜ ᱩᱛᱩ ᱫᱟᱠᱟ ᱤᱥᱤᱱ ᱥᱮᱼᱼ ᱡᱟᱦᱟᱸᱱᱟᱜ ᱠᱚ ᱵᱮᱱᱟᱣ ᱠᱟᱴ ᱨᱮᱱᱟᱜ ᱮᱢᱟᱱᱼᱼ ᱛᱮᱢᱟᱱ ᱚᱱᱟ ᱠᱚᱦᱚᱸ ᱡᱚᱛᱚ ᱯᱷᱳᱱ ᱨᱮ ᱧᱮᱞ ᱜᱟᱱᱚᱜ ᱠᱟᱱᱟ᱾ ᱥᱟᱶᱛᱮ ᱡᱩᱫᱤ ᱡᱟᱦᱟᱸᱱᱟᱜ ᱵᱟᱵᱮᱱ ᱵᱩᱡᱷᱟᱹᱣ ᱫᱟᱲᱮᱭᱟᱜ ᱠᱟᱱᱟ᱾ ᱠᱟᱛᱷᱟ ᱠᱚ ᱚᱱᱟ ᱠᱚᱦᱚᱸ ᱴᱨᱟᱱᱥᱮᱞᱮᱴ ᱜᱟᱱᱚᱜ ᱠᱟᱱᱟ᱾
ᱦᱩᱸ᱾
ᱟᱨ ᱵᱟᱲᱤᱡ ᱰᱟᱦᱟᱨ ᱦᱚᱸ ᱢᱮᱱᱟᱜ-ᱟ ᱜᱚᱝᱠᱮ ᱚᱱᱟ ᱦᱚᱸ ᱠᱟᱹᱴᱤᱡ ᱞᱤᱧ ᱞᱟᱹᱭᱟᱜ ᱠᱟᱱᱟ᱾ ᱡᱟᱦᱟᱸ ᱱᱚᱜ-ᱚ ᱱᱚᱣᱟ ᱯᱷᱳᱱ ᱛᱮᱵᱚᱱᱼᱼ ᱟᱵᱚᱨᱮᱱ ᱵᱮᱥᱤᱨ ᱵᱷᱟᱜᱽ ᱠᱷᱮᱛ ᱨᱮ ᱫᱚ ᱵᱩᱡᱩᱜ ᱠᱟᱱᱟ ᱱᱚᱣᱟ ᱟᱵᱚᱨᱮᱱ ᱠᱷᱚᱡ ᱱᱩᱠᱩ‌ ᱦᱩᱰᱤᱧ ᱦᱩᱰᱤᱧ ᱫᱚᱥ ᱵᱚᱪᱚᱨ ᱢᱟᱱ ᱥᱮ ᱯᱚᱱᱫᱽᱨᱚᱼᱼ ᱵᱚᱪᱷᱚᱨ ᱞᱟᱛᱟᱨᱮᱱ ᱢᱟᱹᱭ ᱵᱟᱹᱵᱩ ᱛᱟᱠᱚ ᱞᱟᱹᱜᱤᱫ ᱫᱚᱼᱼ ᱟᱹᱰᱤ ᱵᱟᱹᱲᱤᱡ ᱚᱨᱥᱚᱝ ᱠᱟᱱᱟ ᱱᱩᱠᱩ ᱠᱚᱫᱚ ᱮᱢᱚᱱ ᱵᱷᱟᱵᱽᱼᱼ ᱛᱮᱠᱚ ᱵᱮᱵᱚᱦᱟᱨᱮᱫ ᱛᱟᱵᱚᱱᱟ ᱡᱟᱦᱟᱸᱭ ᱠᱚᱫᱚ ᱠᱚᱞᱮ ᱵᱟᱞᱮ ᱜᱤᱫᱟᱹᱨ ᱠᱚ ᱢᱟᱱᱮ ᱛᱟᱲᱟᱢ ᱵᱟᱲᱟᱭᱮᱜ-ᱟ ᱟᱫᱚ ᱩᱱᱤ ᱫᱚᱼᱼ ᱟᱭᱳ ᱛᱚᱣᱟ ᱧᱩ ᱠᱟᱛᱮᱫ ᱥᱮ ᱠᱟᱴᱼᱼ ᱴᱤᱡ ᱫᱟᱹᱲ ᱵᱟᱲᱟ ᱠᱷᱮᱞ ᱵᱟᱲᱟ ᱚᱱᱟ ᱠᱚ ᱵᱟᱝ ᱠᱟᱛᱮᱫ ᱟᱵᱚ ᱫᱚ ᱢᱳᱵᱟᱭᱤᱞ ᱜᱮᱵᱚᱱ ᱡᱚᱥᱟᱣ ᱠᱚ ᱠᱟᱱᱟ᱾ ᱟᱫᱚ ᱩᱱᱠᱩ ᱟᱵᱚ ᱨᱮᱱ ᱜᱤᱫᱽᱨᱟᱹ ᱠᱚᱫᱚ ᱡᱟᱦᱟᱸᱭ ᱢᱮᱱᱟᱜ ᱠᱚᱛᱟ ᱵᱚᱱᱼᱼ ᱱᱩᱠᱩ ᱠᱚᱫᱚ ᱠᱷᱮᱞᱟ ᱫᱷᱩᱞᱟᱭ ᱥᱮ ᱦᱚᱲᱢᱚ ᱞᱟᱜᱤᱫ ᱫᱚ ᱠᱟᱴᱤᱡ ᱟᱹᱰᱤᱼᱼ ᱢᱮᱫ ᱨᱮ ᱠᱟᱹᱴᱤᱡ ᱱᱚᱣᱟ ᱫᱚᱢ ᱞᱟᱭᱤᱴ ᱨᱮᱱᱟᱜ ᱤᱭᱟᱹ ᱠᱟᱱᱟ ᱛᱚᱼᱼ ᱢᱮᱫ ᱵᱟᱲᱤᱡᱚᱜ ᱨᱮᱱᱟᱜ ᱪᱟᱱᱥ ᱦᱚᱸ ᱢᱮᱱᱟᱜ-ᱟ ᱟᱨ ᱡᱟᱼᱼ ᱦᱚᱭ ᱡᱟᱦᱟᱸ ᱟᱨᱼᱼ ᱠᱷᱮᱞ ᱵᱟᱲᱟ ᱚᱠᱛᱚ ᱱᱚᱜ-ᱚᱱᱟ ᱠᱚ ᱦᱳᱭ ᱮᱢ ᱜᱷᱟᱹᱲᱤᱡ ᱮᱢ ᱚᱱᱟ ᱫᱚ ᱴᱷᱤᱠ ᱜᱮᱭᱟ᱾ ᱟᱨ ᱥᱟᱨᱟᱫᱤᱱ ᱠᱚ ᱧᱮᱞ ᱞᱮᱠᱷᱟᱱ ᱚᱱᱟ ᱦᱚᱸᱵᱟᱹᱲᱤᱡᱚᱜ ᱠᱟᱱᱟ᱾ ᱟᱨ ᱢᱤᱫᱴᱟᱹᱱ ᱡᱟᱦᱟᱸᱼᱼ ᱚᱱᱟ ᱵᱷᱟᱭᱨᱟᱞ ᱵᱷᱤᱰᱭᱳ ᱠᱚ ᱡᱟᱦᱟᱸᱼᱼ ᱢᱟᱱᱮ ᱟᱵᱮᱱ ᱛᱟᱞᱟ ᱨᱮᱱᱟᱜ ᱜᱷᱚᱴᱱᱟ ᱠᱚ ᱚᱱᱟ ᱡᱟᱦᱟᱸ ᱟᱵᱮᱱ ᱪᱷᱟᱲᱟᱼᱼ ᱮᱴᱟᱜ ᱦᱚᱲ ᱵᱟᱠᱚ ᱧᱮᱞ ᱫᱟᱲᱮᱭᱟᱜ ᱠᱟᱱᱟ ᱚᱱᱠᱟ ᱱᱟᱜ ᱦᱚᱸ ᱮᱴᱟᱜ ᱥᱮᱱ ᱵᱷᱟᱭᱨᱟᱞ ᱜᱚᱫᱚᱜ ᱜᱮᱭᱟ ᱛᱚ᱾ ᱚᱱᱟ ᱠᱚᱦᱚᱸ ᱟᱰᱤ ᱵᱟᱲᱤᱡ ᱚᱝ ᱚᱨᱥᱚᱝ ᱞᱮᱠᱟ ᱞᱤᱧ ᱵᱩᱡᱷᱟᱹᱣᱟ ᱟᱞᱤᱧ ᱫᱚ᱾
ᱴᱷᱤᱠ ᱜᱮᱭᱟ ᱟᱞᱤᱧ ᱠᱟᱹᱴᱤᱡ ᱱᱚᱣᱟ ᱛᱟᱞᱟ ᱨᱮ ᱟᱞᱤᱧ ᱞᱤᱧ ᱢᱮᱱᱟᱜ ᱞᱮᱜᱮ᱾
ᱦᱚᱭ ᱢᱟ ᱟᱵᱮᱱ ᱠᱟᱹᱴᱤᱡ ᱞᱟᱹᱭᱟᱜ ᱵᱮᱱ?
ᱢᱟᱱᱮ ᱟᱵᱮᱱ ᱫᱚ ᱢᱟᱱᱮᱼᱼ ᱢᱮᱱ ᱢᱟᱵᱮᱱ ᱢᱮᱱ ᱠᱮᱜ ᱜᱮᱭᱟ ᱟᱰᱤ ᱢᱟᱱᱮ ᱱᱮᱭᱟᱹ ᱡᱩᱜᱽ ᱨᱮ ᱱᱚᱣᱟ ᱯᱷᱳᱱ ᱠᱚ ᱧᱟᱢ ᱠᱟᱛᱮᱫᱼᱼ ᱥᱩᱵᱤᱫᱟ ᱵᱚᱱ ᱧᱟᱢ ᱟᱠᱟᱫᱟ ᱟᱞᱤᱧᱟᱜᱼᱼ ᱢᱮᱱ ᱛᱮᱫᱚ ᱟᱞᱤᱧᱟᱜ ᱢᱮᱱ ᱛᱮᱫᱚ ᱚᱵᱚᱭᱥᱥᱳᱭ ᱥᱩᱵᱤᱫᱟ ᱵᱚᱱ ᱧᱟᱢ ᱟᱠᱟᱫᱟ ᱢᱮᱱᱠᱷᱟᱱ ᱥᱮᱫᱟᱭ ᱡᱟᱦᱟᱸ ᱛᱟᱦᱮᱸᱱᱼᱼ ᱞᱮᱱᱟ ᱚᱱᱟ ᱫᱚ ᱠᱤᱱᱛᱩ ᱟᱹᱰᱤ ᱠᱚᱲᱟ ᱩᱸ ᱢᱟᱱᱮ ᱠᱚᱲᱟ ᱠᱚᱴᱷᱤᱱ ᱛᱟᱦᱮᱸ ᱞᱮᱱ ᱛᱟᱵᱚᱱᱟ᱾
ᱦᱚᱭ᱾
ᱢᱟᱱᱮ ᱚᱱᱟ ᱡᱩᱜᱽ ᱜᱮ ᱵᱷᱟᱜᱤ ᱛᱟᱦᱮᱸ ᱞᱮᱱᱟ ᱴᱚᱯᱟᱯ ᱯᱟᱵᱚᱱᱼᱼ ᱰᱟᱣᱩᱱᱞᱳᱰ ᱟᱵᱚᱱ ᱯᱷᱤᱞᱤᱢ ᱵᱚᱱ ᱧᱮᱞᱟ, ᱯᱷᱮᱥᱵᱩᱠ ᱣᱟᱴᱥᱟᱯ ᱪᱮᱫ ᱦᱚᱸ ᱵᱟᱭ ᱛᱟᱦᱮᱸ ᱞᱮᱱ ᱛᱟᱵᱚᱱᱟ ᱦᱮᱸᱥ ᱪᱮ ᱵᱟᱝ? ᱟᱫᱟ ᱚᱱᱟ ᱡᱩᱜᱽ ᱜᱮ ᱟᱹᱞᱤᱧ ᱫᱩᱞᱤᱧ ᱢᱮᱱᱟ, ᱟᱹᱰᱤ ᱵᱮᱴᱟᱨ ᱡᱩᱜᱽ ᱛᱟᱦᱮᱸ ᱠᱟᱱᱟ᱾
ᱟᱪᱪᱷᱟ ᱚᱠᱟ ᱞᱮᱠᱟ ᱨᱮ ᱵᱮᱥᱟ ᱠᱟᱹᱴᱤᱡ ᱚᱱᱟ ᱜᱮ ᱞᱟᱹᱭᱟᱜ ᱠᱷᱟᱡ ᱵᱮᱱ ᱱᱟᱯᱟᱭ ᱠᱚᱜᱼᱟ᱾
ᱦᱮᱸ ᱱᱮᱛᱟᱨ ᱢᱟᱛᱚ ᱱᱚᱜ-ᱚ ᱱᱚᱝᱠᱟ ᱯᱷᱳᱨ ᱡᱤ ᱥᱮ ᱯᱷᱟᱭᱤᱵᱷ ᱡᱤ᱾ ᱯᱷᱳᱱ ᱚᱰᱚᱠ ᱠᱟᱛᱮᱫ ᱟᱱᱞᱤᱢᱤᱴᱮᱰ ᱜᱷᱟᱴᱟᱣ ᱥᱮ ᱯᱷᱳᱱ ᱵᱮᱱ ᱫᱟᱲᱮᱭᱟᱜᱼᱟ᱾
ᱦᱳᱭ, ᱦᱩᱸ᱾
ᱦᱚᱲ ᱥᱟᱶ ᱮᱱᱤᱴᱟᱭᱤᱢ ᱨᱚᱲ ᱜᱚᱞᱯᱚ ᱦᱚᱸ ᱵᱮᱱ ᱫᱟᱲᱮᱭᱟᱜᱼᱟ ᱚᱱᱟ ᱫᱚ ᱚᱵᱚᱥᱥᱳᱭ ᱴᱷᱤᱠ ᱜᱮᱭᱟ ᱨᱚᱲ ᱜᱚᱞᱯᱚ ᱦᱚᱸ ᱫᱚᱨ ᱯᱟᱠ ᱠᱟᱱᱟ᱾ ᱦᱮᱸ ᱟᱨ ᱟᱵᱮᱱ ᱱᱚᱜᱼᱚᱭ ᱵᱮᱱ ᱞᱟᱹᱭ ᱠᱮᱜ ᱞᱮᱠᱟ ᱱᱮᱛᱟᱨ ᱫᱚ ᱵᱟᱥᱛᱚᱵ ᱧᱮᱞᱚᱜ ᱠᱟᱱᱟ, ᱡᱮ ᱱᱚᱜᱼᱚᱭ ᱜᱤᱫᱽᱨᱟᱹ ᱠᱚ ᱱᱟᱥᱮᱱᱟᱜ, ᱱᱟᱥᱮᱱᱟᱜ ᱢᱮᱫ ᱢᱟᱨᱥᱟᱞ ᱡᱩᱞ ᱮᱱ ᱛᱟᱭᱟ ᱜᱤᱫᱽᱨᱟᱹᱣᱟᱜ ᱤᱱᱟᱹ ᱠᱷᱟᱱ ᱜᱮ ᱯᱷᱳᱱ ᱨᱮᱱᱟᱜ ᱢᱟᱨᱥᱟᱞ ᱜᱮ ᱧᱮᱞ ᱧᱟᱢᱟᱭ ᱯᱩᱭᱞᱩ ᱛᱮ᱾
ᱦᱳᱭ ᱦᱳᱭ᱾
ᱦᱮᱸ, ᱛᱟᱨᱯᱚᱨ ᱱᱚᱜᱼᱚᱭ ᱡᱮ ᱟᱵᱮᱱ ᱵᱮᱱ ᱞᱟᱹᱭ ᱠᱮᱫᱟ ᱡᱮ ᱯᱷᱳᱱ᱾ ᱠᱷᱟᱹᱛᱤᱨ ᱨᱮ ᱦᱚᱲ ᱦᱟᱱᱟ ᱵᱷᱟᱭᱨᱟᱞ ᱴᱟᱭᱨᱟᱞ ᱞᱚᱜ ᱠᱟᱱᱟᱵᱚᱱ ᱟᱵᱚ ᱥᱟᱱᱛᱟᱲ ᱟᱵᱚ ᱜᱮ ᱫᱤᱠᱩ ᱛᱚ ᱟᱨ ᱟᱵᱚ ᱛᱚ ᱟᱨ ᱵᱟᱭ ᱵᱷᱟᱭᱨᱟᱞᱮᱫ ᱵᱚᱱᱟ᱾
ᱦᱳᱭ᱾
ᱛᱚ ᱟᱵᱚ ᱥᱟᱱᱛᱟᱲ ᱟᱵᱚ ᱛᱮᱜᱮ ᱵᱚᱱ ᱵᱷᱟᱭᱨᱟᱞᱚᱜ ᱠᱟᱱᱟ᱾
ᱱᱤᱭᱟᱹ ᱡᱩᱜᱽ ᱨᱮ ᱱᱤᱭᱟᱹ ᱠᱚ ᱞᱟᱹᱴᱩ ᱞᱟᱹᱴᱩ ᱦᱟᱴᱟᱜ ᱞᱮᱠᱟ ᱯᱷᱳᱱ ᱩᱰᱩᱠ ᱠᱟᱛᱮᱫ ᱵᱚᱱ ᱢᱟᱱᱮ ᱟᱹᱞᱤᱧᱟᱜ ᱢᱮᱱ ᱨᱮᱫᱚ ᱱᱚᱣᱟ ᱯᱷᱳᱱ ᱱᱮᱛᱟᱨᱟᱜ ᱱᱚᱜ ᱱᱚᱣᱟ ᱯᱷᱟᱭᱤᱵᱷ ᱡᱤ ᱯᱷᱳᱱ ᱠᱷᱟᱹᱛᱤᱨ, ᱢᱟᱱᱮ ᱟᱵᱚ ᱥᱟᱱᱛᱟᱲ ᱜᱚᱴᱟ ᱫᱩᱱᱤᱭᱟᱹ ᱨᱮ ᱫᱮᱥᱼᱵᱤᱫᱮᱥ ᱨᱮᱱ ᱦᱚᱲ ᱚᱵᱚᱥᱥᱳ ᱵᱚᱱ ᱧᱮᱞ ᱧᱟᱢᱮᱫ ᱠᱚ ᱜᱮᱭᱟ ᱧᱮᱞ ᱧᱟᱢ ᱫᱚ ᱛᱚᱵᱮ ᱠᱷᱟᱱ ᱢᱟᱱᱮ ᱚᱱᱟ ᱛᱟᱞᱟᱨᱮ ᱠᱷᱩᱵ ᱮᱠᱴᱟ ᱢᱟᱱᱮ ᱵᱮᱥᱟᱜ ᱠᱷᱚᱵᱚᱨ ᱫᱚ ᱵᱟᱝ ᱧᱟᱢᱚᱜ ᱠᱟᱱᱟ ᱠᱷᱟᱹᱞᱤ ᱵᱟᱹᱲᱤᱭᱟᱜ ᱜᱮ ᱯᱨᱟᱭ ᱧᱮᱞᱚᱜ ᱠᱟᱱᱟ ᱟᱨ ᱪᱮᱫ᱾
ᱟᱪ ᱪᱷᱟ-ᱪᱷᱟ᱾
ᱦᱮᱸ, ᱚᱱᱟ ᱛᱮ ᱟᱹᱞᱤᱧᱟᱜ ᱢᱮᱱ ᱫᱚ᱾ ᱥᱮᱫᱟᱭᱟᱜ ᱡᱩᱜᱽ ᱜᱮ ᱢᱟᱱᱮ ᱟᱹᱰᱤ ᱟᱹᱰᱤ ᱵᱮᱥ ᱡᱩᱜᱽ ᱛᱟᱦᱮᱸ ᱞᱮᱱᱟ ᱡᱟᱦᱟᱸ ᱢᱮᱱ ᱫᱚ ᱴᱚᱯᱟᱯ ᱠᱟᱛᱮᱫ ᱵᱚᱱ ᱨᱤᱪᱟᱡᱮᱫ ᱛᱟᱦᱮᱱᱟᱭ ᱨᱤᱪᱟᱡᱽ ᱠᱟᱛᱮᱜ ᱤᱱᱟᱹ ᱛᱤᱱ ᱜᱷᱟᱹᱲᱤᱡ ᱪᱟᱞᱟᱜᱼᱟ ᱤᱱᱟᱹᱜ ᱜᱷᱟᱹᱲᱤᱡ ᱜᱮ ᱨᱟᱹᱥᱠᱟᱹ ᱵᱚᱱ ᱵᱩᱡᱮᱫ ᱛᱟᱦᱮᱸᱱᱟ᱾
ᱦᱳᱭ, ᱛᱟᱪᱷᱟᱲᱟ ᱦᱚᱸ ᱩᱱᱫᱚ ᱯᱷᱳᱱ ᱠᱚᱨᱮᱱᱟᱜ ᱥᱚᱝᱠᱷᱟ ᱫᱚ ᱠᱚᱢ ᱛᱟᱦᱮᱸᱜ ᱠᱟᱱᱟ ᱛᱚ, ᱢᱤᱜ ᱵᱟᱨ ᱦᱚᱲ ᱴᱷᱮᱡ ᱜᱮ ᱛᱟᱦᱮᱸᱜ ᱠᱟᱱᱟ᱾ ᱡᱟᱦᱟᱸ ᱚᱱᱟ ᱨᱮᱰᱤᱭᱳ ᱠᱚᱦᱚᱸ ᱪᱚᱞᱛᱤ ᱥᱮ ᱯᱷᱳᱱ ᱠᱚᱨᱮ ᱦᱚᱸ ᱡᱟᱦᱟᱸᱭ ᱢᱤᱫ ᱦᱚᱲ ᱡᱷᱮᱱ ᱛᱟᱦᱮᱱ ᱟᱫᱚ ᱡᱚᱛᱚ ᱦᱚᱲ ᱡᱩᱢᱤᱫ ᱠᱟᱛᱮᱫ ᱵᱚᱱ ᱧᱮᱞᱮᱫ ᱛᱟᱦᱮᱱᱟ ᱟᱵᱚ᱾ ᱟ-ᱟᱞᱳᱪᱚᱱᱟ ᱡᱟᱦᱟᱸ ᱜᱚᱞᱯᱚ, ᱜᱟᱞᱚᱪ ᱱᱚᱣᱟ ᱠᱚᱦᱚᱸ ᱦᱩᱭᱩᱜ ᱠᱟᱱ ᱛᱟᱦᱮᱱᱟ ᱥᱮ ᱪᱮᱫᱞᱮᱠᱟ?